ᱦᱮᱸ ᱜᱚᱝᱠᱮ᱾
ᱦᱮᱸ ᱜᱚᱝᱠᱮ, ᱡᱚᱦᱟᱨ ᱜᱮ᱾
ᱦᱮᱸ ᱨᱚᱲ ᱠᱚ ᱟᱸᱡᱚᱢᱚᱜ ᱠᱟᱱᱟ?
ᱦᱮᱸ, ᱟᱸᱡᱚᱢᱚᱜ ᱠᱟᱱ ᱛᱟᱵᱤᱱᱟ᱾
ᱚ ᱞᱟᱹᱭ ᱫᱟᱹᱧ ᱪᱮᱫ ᱵᱮᱱ ᱪᱤᱠᱟᱹᱭᱮᱫᱟ ᱛᱟᱦᱚᱞᱮ ᱱᱤᱛᱚᱜ ᱫᱚ?
ᱱᱤᱛᱚᱜ ᱢᱟ ᱜᱚᱝᱠᱮ ᱟᱞᱤᱧ ᱠᱟᱴᱤᱡ ᱱᱚᱣᱟ ᱚᱲᱟᱜ ᱥᱮᱜ ᱨᱮᱜᱮ ᱫᱩᱲᱩᱵ ᱵᱟᱲᱟ ᱟᱠᱟᱱᱟᱞᱤᱧ᱾
ᱚ ᱫᱟᱠᱟ ᱠᱚ ᱡᱚᱢ ᱦᱩᱭ ᱱᱟ ᱥᱮ ᱟᱹᱣᱨᱤ?
ᱵᱟᱝ ᱵᱟᱝ ᱟᱹᱣᱨᱤ ᱦᱩᱭᱩᱜᱼᱟ ᱫᱟᱠᱟ ᱡᱚᱢ ᱠᱚᱫᱚ ᱤᱥᱤᱱ ᱦᱳᱭᱳᱜ ᱠᱟᱱᱟ᱾ ᱤᱥᱤᱱ ᱪᱟᱞᱟᱜ ᱠᱟᱱᱟ᱾
ᱦᱮᱸ ᱛᱟᱦᱚᱞᱮ ᱜᱚᱝᱠᱮ ᱛᱤᱦᱤᱧ ᱜᱟᱯᱟ ᱟᱯᱮ ᱥᱮᱫ ᱫᱚ ᱡᱟᱯᱩᱫ ᱫᱟᱭ ᱥᱮ ᱥᱤᱛᱩᱝ ᱫᱟᱭ?
ᱦᱮᱸ ᱜᱚᱝᱠᱮ, ᱢᱟᱱᱮ ᱡᱟᱯᱩᱜ ᱡᱟᱯᱩᱜ ᱢᱟᱱᱮ ᱯᱩᱨᱟᱹ ᱤᱭᱟᱹ ᱨᱮᱜᱮ ᱢᱮᱱᱟᱜᱼᱟ ᱢᱟᱱᱮ ᱨᱤᱢᱤᱞ ᱥᱟᱡᱟᱣ ᱨᱮᱜᱮ ᱡᱟ ᱢᱟᱱᱮ ᱡᱟᱦᱟᱸ ᱵᱚᱱ ᱞᱟᱹᱭᱮᱜ ᱠᱟᱱᱟ ᱡᱟᱯᱩᱜ᱾
ᱦᱳᱭ ᱦᱳᱭ, ᱢᱟᱱᱮ ᱢᱤᱫ ᱵᱮᱲᱟ ᱦᱟᱞᱠᱟ ᱱᱟᱥᱮ ᱦᱚᱸ ᱵᱟᱭ ᱥᱤᱛᱩᱝ ᱮᱫᱟ?
ᱵᱟᱝ ᱵᱟᱝ ᱵᱟᱝ ᱜᱚᱝᱠᱮ, ᱯᱩᱨᱟᱹ ᱡᱟᱹᱯᱩᱫ᱾ ᱢᱟᱱᱮ ᱦᱚᱜᱼᱚᱭ ᱫᱟᱜ ᱵᱚᱨᱚᱝ ᱢᱟᱱᱮ ᱡᱟᱹᱯᱩᱫ ᱫᱚ ᱡᱟᱹᱯᱩᱫ ᱨᱮᱜᱮ ᱫᱚᱦᱚ ᱠᱟᱜ ᱠᱟᱱᱟᱭ ᱠᱤᱱᱛᱩ ᱫᱟᱜ ᱫᱚ ᱥᱟᱨᱟᱫᱤᱱ ᱫᱚ ᱵᱟᱭ ᱫᱟᱜ ᱫᱟᱭ ᱫᱟᱜ ᱫᱚ᱾ ᱠᱤᱪᱷᱩ ᱜᱷᱚᱱᱴᱟ ᱯᱷᱟᱠᱟᱭ ᱫᱟᱭ ᱟᱨᱦᱚᱸ ᱫᱟᱜ ᱫᱟᱭ᱾ ᱟᱨᱚ ᱠᱤᱪᱷᱩ ᱜᱷᱚᱱᱴᱟ ᱯᱷᱟᱠᱟᱭ ᱫᱟᱭ ᱦᱮᱸ ᱰᱩᱸᱰᱨᱩᱜ ᱫᱚ ᱰᱩᱸᱰᱨᱩᱜ ᱨᱮᱜᱮ ᱢᱮᱱᱟᱜᱼᱟ᱾
ᱚ ᱦᱮᱸ, ᱟᱞᱮᱥᱮᱫ ᱫᱚ ᱦᱟᱸᱟᱜ ᱜᱚᱝᱠᱮ, ᱢᱟ ᱱᱮ ᱦᱚᱞᱟ ᱟᱨ ᱢᱟᱦᱫᱮᱨ ᱫᱚ
ᱦᱩᱸ᱾
ᱫᱚᱢᱮᱜᱮᱭ ᱥᱤᱛᱩᱝ ᱠᱮᱜᱼᱟ ᱟᱨ ᱛᱮᱤᱦᱤᱧ ᱦᱚᱸ ᱦᱟᱞᱠᱟᱭ ᱥᱤᱛᱩᱝ ᱞᱮᱜᱼᱟ᱾ ᱟᱨ ᱛᱤᱦᱤᱧ ᱫᱚ ᱦᱟᱸᱜ ᱛᱟᱨᱟᱥᱤᱧ ᱵᱮᱲᱟ ᱫᱚᱢᱮᱭ ᱫᱟᱜ ᱠᱮᱫᱟ᱾
ᱟᱪᱪᱷᱟ᱾
ᱦᱮᱸ᱾
ᱛᱟᱦᱚᱞᱮ ᱜᱚᱢᱠᱮ ᱨᱚᱦᱚᱭ ᱠᱚᱢᱟ ᱵᱷᱟᱜᱮ ᱥᱩᱵᱤᱫᱷᱟᱜ ᱠᱟᱱ ᱛᱟᱯᱮᱭᱟ᱾
ᱦᱮᱸ ᱟᱫᱚ ᱦᱟᱸᱜ ᱜᱚᱝᱠᱮ ᱦᱚᱜ-ᱚᱭ ᱫᱟᱜ ᱠᱚ ᱞᱟᱜᱟᱣ ᱧᱚᱜᱱᱟ ᱩᱱ ᱫᱟᱨᱟ ᱫᱚ ᱦᱟᱸᱜ ᱚᱱᱠᱟ ᱵᱟᱹᱭᱦᱟᱹᱲ ᱠᱚᱨᱮ ᱢᱤᱫᱵᱟᱨ ᱠᱚ ᱨᱚᱦᱚᱭᱮᱫ ᱛᱟᱦᱮᱸᱱᱟ ᱟᱫᱚ ᱦᱚᱜ-ᱚᱭ ᱛᱤᱦᱤᱧᱮ ᱫᱟᱜ ᱠᱮᱫᱟ ᱦᱟᱸᱜ ᱟᱫᱚ ᱟᱨᱚ ᱫᱟᱜ ᱮᱱ ᱛᱟᱠᱚ ᱜᱮᱭᱟ ᱦᱟᱸᱜ, ᱟᱫᱚ ᱦᱟᱸᱜ ᱠᱚ ᱥᱤ ᱚᱪᱚᱭᱟᱠᱚ ᱟᱫᱚ ᱦᱟᱸᱜ ᱨᱚᱦᱚᱭ ᱜᱮᱠᱚ ᱟᱨᱚ ᱠᱚ ᱠᱟᱹᱢᱤ ᱜᱮᱭᱟ ᱦᱟᱸᱜ, ᱨᱚᱦᱚᱭ ᱠᱟᱹᱢᱤ ᱠᱚ᱾
ᱟᱪᱪᱷᱟ᱾
ᱦᱮᱸ᱾
ᱛᱚ ᱜᱚᱢᱠᱮ ᱟᱯᱮᱭᱟᱜ ᱫᱚ ᱨᱚᱦᱚᱭ ᱠᱚᱫᱚ ᱠᱚᱢᱯᱞᱤᱴ ᱮᱱᱟ, ᱥᱮ ᱪᱟᱞᱟᱜ ᱠᱟᱱᱟ?
ᱟᱨ ᱨᱚᱦᱚᱭ ᱟᱠᱟᱫᱟᱞᱮ ᱦᱟᱜ ᱠᱤᱪᱷᱩ ᱞᱮ ᱨᱚᱦᱚᱭ ᱟᱠᱟᱫᱟ, ᱟᱨ ᱠᱤᱪᱷᱩ ᱵᱟᱠᱤ ᱢᱮᱱᱟᱜ ᱜᱮᱭᱟ ᱦᱟᱜ, ᱟᱫᱚ ᱚᱱᱟ ᱠᱚ ᱜᱟᱯ ᱜᱟᱯᱟ ᱥᱮᱛᱟᱜ ᱨᱮ ᱧᱮᱞ ᱦᱩᱭᱩᱜ-ᱟ, ᱮᱸ ᱫᱟᱜ ᱞᱟᱜᱟᱣ ᱠᱟᱱᱟ ᱥᱮ ᱵᱟᱝ ᱞᱟᱜᱟᱣ ᱠᱟᱱᱟ᱾
ᱮᱠᱫᱚᱢ᱾
ᱦᱩᱸ, ᱛᱮᱦᱮᱧᱮ ᱫᱟᱜ ᱠᱮᱫᱟᱭ ᱛᱚ᱾
ᱦᱮᱸ ᱦᱮᱸ, ᱢᱟᱱᱮᱠ
ᱦᱮᱸ᱾
ᱟᱫᱚ ᱦᱚᱜ-ᱚᱭ ᱛᱚ ᱜᱚᱝᱠᱮ ᱫᱟᱜ ᱢᱟ ᱞᱟᱜᱟᱜ ᱜᱮᱭᱟ ᱢᱟᱱᱮ ᱦᱚᱜ-ᱚᱭ ᱢᱟ ᱟᱹᱰᱤ ᱫᱤᱱ ᱠᱷᱚᱱ ᱱᱤᱛᱚᱜ ᱡᱟᱹᱯᱩᱫ ᱟᱹᱜᱩ ᱟᱵᱚ ᱠᱟᱱᱟ ᱟᱨ ᱫᱟᱜ ᱦᱚᱸ ᱫᱟᱜ ᱫᱟᱜ ᱟᱹᱜᱩᱭᱮᱫᱟᱭ᱾
ᱦᱮᱸ᱾
ᱠᱮᱴᱮᱡ ᱧᱚᱜ ᱜᱮ ᱛᱟᱢᱟ᱾ ᱫᱟᱜ ᱮᱫ ᱠᱷᱟᱱ᱾
ᱟᱫᱚ ᱜᱚᱝᱠᱮ ᱛᱟᱦᱚᱞᱮ ᱞᱟᱹᱭ ᱮᱫᱟᱞᱤᱧ ᱟᱯ ᱟᱯᱮᱥᱮᱫ ᱱᱮᱛᱟᱨ ᱢᱟᱪᱚᱝ ᱛᱟᱞᱮ ᱵᱤᱞᱤᱜ ᱫᱤᱱ ᱠᱟᱱᱟ ᱛᱚ ᱟᱯᱮᱥᱮᱫ ᱛᱟᱞᱮ ᱠᱚ ᱵᱤᱞᱤᱜ ᱠᱟᱱᱟ ᱥᱮ ᱵᱟᱝ?
ᱦᱮᱸ ᱜᱚᱝᱠᱮ ᱢᱟᱱᱮ ᱟᱹᱞᱤᱧ ᱫᱚ ᱦᱟᱜ ᱛᱟᱞᱮ ᱫᱚ ᱵᱤᱞᱤᱜ ᱠᱟᱱᱟ᱾ ᱟᱫᱚ ᱟᱹᱞᱤᱧ ᱫᱚ ᱦᱟᱜ ᱱᱟᱜ ᱟᱭ ᱢᱮᱥ ᱨᱮᱞᱤᱧ ᱛᱟᱦᱮᱱ ᱜᱮᱭᱟ᱾ ᱛᱚ ᱟᱛᱩ ᱫᱤᱥᱚᱢ ᱥᱮᱫ ᱫᱚ ᱦᱟᱜ ᱵᱟᱹᱞᱤᱧ ᱪᱟᱞᱟᱣ ᱠᱟᱱᱟ ᱱᱤᱭᱟᱹ ᱫᱷᱟᱣ ᱫᱚ᱾
ᱚ
ᱛᱚ ᱦᱮᱸ ᱥᱤᱡᱤᱱ ᱢᱟ ᱦᱩᱭᱮᱱᱟ ᱵᱤᱞᱤ ᱫᱚ ᱦᱟᱜ ᱵᱤᱞᱤᱜ ᱠᱟᱱᱟ᱾
ᱦᱮᱸ
ᱛᱚ ᱜᱚᱝᱠᱮ ᱛᱟᱞᱮ ᱛᱟᱞᱮ ᱢᱟ ᱱᱤᱛᱚᱜ ᱫᱚ ᱟᱪᱪᱷᱟ, ᱟᱞᱮ ᱥᱮᱫ ᱫᱚ ᱜᱚᱝᱠᱮ ᱱᱤᱛᱚᱜ ᱫᱚ ᱢᱟᱱᱮ ᱵᱟᱝ ᱵᱤᱞᱤᱜ-ᱟ᱾ ᱢᱟᱱᱮ ᱟᱨ ᱟᱨᱠᱤᱜ ᱱᱚᱣᱟ
ᱦᱮᱸ ᱟᱪᱪᱷᱟ ᱜᱚᱝᱠᱮ ᱛᱟᱦᱚᱞᱮ ᱱᱚᱣᱟ ᱛᱟᱞᱮ ᱨᱮᱱᱟᱜ ᱨᱩᱴᱤ ᱠᱚᱫᱚ ᱵᱮᱱᱟᱣ ᱜᱮᱭᱟ ᱯᱮᱥᱮ ᱵᱟᱝ,
ᱦᱮᱸ ᱜᱚᱝᱠᱮ ᱛᱟᱞᱮᱱᱟᱜ ᱨᱩᱴᱤ ᱛᱟᱨᱯᱚᱨᱮ ᱛᱟᱞᱮᱱᱟᱜ ᱵᱚᱲᱟ᱾ ᱛᱟᱨᱯᱚᱨ ᱛᱟᱞᱮ ᱱᱟᱜ ᱛᱟᱞᱮ ᱨᱮᱱᱟᱜ ᱰᱩᱸᱵᱩᱜ, ᱛᱟᱨᱯᱚᱨ ᱛᱟᱠ ᱛᱟᱞᱮ ᱨᱮᱱᱟᱜ ᱰᱚᱜᱚᱨ ᱯᱤᱴᱷᱟᱹ, ᱱᱚᱣᱟ ᱛᱟᱞᱮ ᱨᱮᱱᱟᱜ ᱡᱷᱚᱛᱚ ᱠᱤᱪᱷᱩᱞᱮ ᱵᱮᱱᱟᱣ-ᱟ᱾
ᱚ ᱦᱮᱸ ᱟᱫᱚ ᱟᱞᱟᱦᱟᱛᱮ ᱡᱮᱢᱚᱱ ᱛᱟᱞᱮ ᱠᱚ ᱡᱚᱢ ᱦᱩᱭᱩᱜ ᱛᱟᱦᱮᱜ ᱡᱮ ᱚᱱᱠᱟ ᱛᱟᱞᱮ ᱵᱤᱞᱤ ᱦᱟᱞᱟᱝ ᱟᱹᱜᱩᱭ ᱦᱩᱭᱩᱜ ᱛᱟᱦᱮᱱᱟ ᱟᱨ ᱚᱱᱠᱟ, ᱪᱩᱞᱦᱟᱹ ᱨᱮᱭᱟᱜ ᱟᱸᱜᱽᱨᱟ ᱨᱮ ᱫᱚᱦᱚ ᱠᱟᱜ ᱦᱩᱭᱩᱜ ᱛᱟᱦᱮᱱᱟ ᱚᱱᱟ ᱢᱟᱱᱮ ᱨᱟᱯᱟᱜ ᱦᱟᱞᱠᱟ ᱞᱚᱞᱚ ᱦᱚᱪᱚᱭ ᱦᱩᱭᱩᱜ ᱛᱟᱦᱮᱱᱟ ᱨᱟᱯᱟᱜ ᱦᱩᱭᱩᱜ ᱛᱟᱦᱮᱱᱟ᱾ ᱟᱨ ᱚᱱᱟ ᱠᱚ ᱡᱚᱢ ᱦᱩᱭᱩᱜ ᱛᱟᱦᱮᱱᱟ ᱢᱟᱱᱮ ᱯᱩᱨᱟᱹ ᱮᱠᱫᱚᱢ ᱦᱟᱢᱩᱲ ᱟᱛᱮᱫ᱾
ᱦᱮᱸ ᱜᱚᱝᱠᱮ ᱚᱱᱟ ᱟᱹᱞᱤᱧ ᱦᱚᱸᱞᱤᱧ ᱡᱚᱢ ᱵᱟᱲᱟ ᱠᱟᱫᱟ ᱠᱟ ᱠᱟᱹᱴᱤᱡ ᱨᱮ ᱟᱨ ᱟᱹᱰᱤ ᱥᱤᱵᱤᱞ ᱵᱩᱡᱷᱟᱹᱜ ᱛᱟᱦᱮᱜ,
ᱦᱮᱸ ᱱᱮᱛᱟᱨ ᱨᱮᱱ ᱜᱤᱫᱽᱨᱟᱹ ᱠᱚᱫᱚ ᱱᱮᱛᱟᱨ ᱫᱚ ᱚᱱᱠᱟ ᱩᱱᱟᱹᱜ ᱵᱟᱝᱠᱚ ᱡᱚᱢ ᱮᱫᱟ,
ᱦᱮᱸ ᱦᱮᱸ,
ᱢᱟᱱᱮ ᱚᱱᱠᱟ ᱯᱤᱴᱷᱟᱹ ᱠᱚᱜᱮ ᱠᱚ ᱡᱚᱢ ᱫᱟ ᱢᱮᱱᱠᱷᱟᱱ ᱚᱱᱠᱟ ᱞᱟᱦᱟᱛᱮ ᱡᱮᱢᱚᱱ ᱡᱟᱦᱟᱸ ᱞᱮᱠᱟ, ᱚᱱᱟ ᱦᱟᱸᱵᱩᱲ ᱟᱛᱮᱫ ᱡᱚᱢ ᱦᱩᱭᱩᱜ ᱠᱟᱱ ᱛᱟᱦᱮᱸᱱᱟ ᱯᱩᱨᱟᱹ ᱮᱠᱫᱚᱢ, ᱦᱮ ᱪᱚᱯᱚᱪ ᱥᱤᱴᱟᱹᱟᱹᱭ ᱦᱩᱭᱩᱜ ᱠᱟᱱ ᱛᱟᱦᱮᱸᱱᱟ ᱮᱠᱫᱚᱢ ᱚᱱᱟ ᱴᱷᱟᱹᱵᱩ ᱠᱚ,
ᱦᱮᱸ
ᱮᱠᱫᱚᱢ ᱯᱳᱲ ᱜᱮ ᱧᱮᱞ ᱦᱚᱪᱚᱭ ᱦᱩᱭᱩᱜ ᱠᱟᱱ ᱛᱟᱦᱮᱸᱱᱟ᱾
ᱮᱠᱫᱚᱢ ᱮᱠᱫᱚᱢ ᱢᱟᱱᱮ ᱥᱟᱥᱟᱝ ᱠᱷᱚᱱᱟᱜ ᱯᱚᱲ
ᱦᱮᱸ
ᱦᱮᱸ ᱟᱫᱚ, ᱱᱮᱛᱟᱨ ᱨᱮᱱ ᱜᱤᱫᱽᱨᱟᱹ ᱫᱚ ᱚᱱᱟᱫ ᱠᱚ ᱢᱟ ᱵᱟᱠᱚ ᱡᱚᱢ ᱫᱟ ᱵᱷᱟᱜᱮ ᱵᱷᱟᱜᱮ ᱪᱮᱫ ᱠᱚᱠᱚ ᱡᱚᱢ ᱫᱟ ᱚ ᱾ ᱟᱵ ᱜᱤᱫᱽᱨᱟᱹ ᱠᱚᱦᱚᱸ ᱠᱚ ᱟᱯᱰᱮᱴᱚᱜ ᱠᱟᱱᱟ ᱜᱚᱝᱠᱮ ᱾
ᱦᱮᱸ
ᱩᱸ ᱛᱟᱞᱮ ᱦᱟᱞᱟᱝ ᱠᱚᱦᱚᱸ ᱵᱟᱠᱚ ᱪᱟᱞᱟᱣ ᱦᱚᱪᱚ ᱠᱟ ᱠᱟᱱᱟ ᱵᱟᱠᱷᱟᱱ ᱫᱚ ᱟ ᱵᱳᱵᱳ ᱟᱵᱳ ᱫᱚ ᱥᱮᱛᱟᱜ ᱟᱠᱟᱱ ᱥᱮ ᱛᱟᱞᱮ ᱦᱟᱞᱟᱝ᱾
ᱦᱮᱸ ᱥᱮᱛᱟᱜ ᱟᱠᱟᱱ ᱥᱮ, ᱵᱷᱳᱨ ᱠᱷᱚᱱᱟᱜ ᱡᱮ ᱞᱟᱦᱟᱛᱤᱧ ᱪᱟᱞᱟᱜ-ᱟ, ᱞᱟᱦᱟᱛᱤᱧ ᱦᱟᱞᱟᱝ-ᱟ ᱚᱱᱟ ᱨᱮᱭᱟᱜ ᱠᱚᱢᱯᱤᱴᱤᱥᱮᱱ, ᱛᱟᱞᱮ ᱦᱟᱞᱟᱝ ᱨᱮᱭᱟᱜ᱾
ᱦᱮᱸ ᱠᱚᱢᱯᱤᱴᱤᱥᱮᱱ ᱢᱟᱱᱮ, ᱛᱤᱱᱟᱹᱜ ᱞᱚᱜᱚᱱᱮᱢ ᱵᱮᱨᱮᱫ ᱫᱟᱲᱮᱜ-ᱟ ᱟᱨ ᱪᱟᱞᱟᱣ᱾
ᱦᱮᱸ
ᱦᱩᱸ ᱦᱮᱸ ᱜᱚᱝᱠᱮ ᱟᱞᱮ ᱦᱚᱸ ᱚᱱᱠᱟ ᱜᱮ ᱠᱟᱹᱴᱤᱡ ᱨᱮᱫᱚ ᱟᱞᱮ ᱫᱚ ᱾ ᱱᱚᱜᱚᱭ ᱱᱮᱛᱟᱨ ᱫᱚ ᱩᱱᱟᱹᱜ ᱵᱟᱠᱚ ᱪᱟᱞᱟᱜ ᱠᱟᱱᱟ ᱟᱵᱚ ᱞᱮᱠᱟ ᱫᱚ ᱦᱮᱸ ᱥᱮ?
ᱦᱮᱸ᱾
ᱟᱵᱳ ᱡᱟᱦᱟᱸ ᱞᱮᱠᱟ ᱵᱚᱱ ᱪᱟᱞᱟᱜ ᱛᱟᱸᱦᱮᱱ, ᱛᱚ ᱜᱚᱝᱠᱮ ᱟᱞᱮ ᱫᱚ ᱱᱚᱣᱟ, ᱦᱩᱸ ᱛᱟᱞᱮ ᱤᱭᱟᱹ ᱫᱚ ᱱᱚᱣᱟ ᱜᱚᱢᱦᱟ ᱨᱮ ᱜᱚᱢᱦᱟ ᱨᱮ ᱢᱟᱱᱮ ᱜᱚᱢᱦᱟ ᱨᱮ ᱨᱮᱫᱚᱞᱮ ᱤᱭᱟᱹᱭ ᱜᱮᱭᱟ ᱢᱟᱱᱮ ᱛᱟᱞᱮ ᱰᱳᱸᱵᱳᱜ ᱥᱮ ᱯᱤᱴᱷᱟᱹ ᱛᱟᱯᱚᱨᱮ ᱮᱢᱱᱤ ᱫᱤᱱ ᱠᱚᱨᱮ ᱦᱚᱸ ᱵᱚᱲᱟ ᱠᱚᱞᱮ ᱵᱮᱱᱼᱵᱮᱱᱟᱣ ᱵᱟᱲᱟᱭᱟ᱾
ᱦᱩᱸ,
ᱩᱸ ᱯᱩᱠᱲᱤ ᱡᱟᱦᱟᱸ ᱵᱚᱱ ᱢᱮᱱᱟᱜ ᱠᱟᱱᱟ, ᱢᱮᱛᱟᱫᱟᱜᱼᱟ᱾ ᱩᱸ ᱛᱟᱨᱯᱚᱨᱮ ᱜᱚᱝᱠᱮ ᱟᱯᱮ ᱫᱚ ᱪᱮᱜ ᱞᱮᱠᱟ ᱜᱚᱢ-ᱜᱚᱢᱟ ᱫᱚᱯᱮ ᱢᱟᱱᱟᱣ ᱜᱮᱭᱟ ᱥᱮ ᱵᱟᱝ‌?
ᱦᱮᱸ ᱢᱟᱱᱟᱣ ᱦᱩᱭᱩᱜ ᱜᱮᱭᱟ ᱚᱝᱠᱟ‌᱾
ᱛᱚ ᱜᱚᱢᱟ ᱨᱮᱫᱚ ᱪᱮᱜ ᱞᱮᱠᱟ ᱪᱮᱜ ᱪᱤᱠᱟᱹᱭᱟᱯᱮ ᱜᱚᱢᱟ ᱨᱮᱫᱚ?
ᱦᱮᱸ ᱚᱝᱠᱟ ᱯᱤᱴᱷᱟᱹ ᱞᱟᱴᱷᱟ ᱜᱮ ᱠᱚᱨᱟᱣ ᱦᱩᱭᱩᱜᱼᱟ ᱟᱨ ᱮᱸ ᱟᱭᱩᱵ ᱥᱮᱜ ᱫᱚ ᱡᱤᱞ ᱩᱛᱩ ᱠᱚ ᱫᱟᱠᱟ ᱡᱚᱢ ᱦᱩᱭᱩᱜᱼᱟ᱾
ᱦᱩᱸ,
ᱟᱨ ᱛᱟᱦᱞᱮ ᱜᱚᱝ, ᱦᱮᱸ ᱞᱟᱹᱭᱵᱮᱱ?
ᱦᱮᱸ ᱟᱨ ᱩᱱ ᱟᱨ ᱜᱚᱢᱟ ᱦᱤᱞᱟᱹᱜ ᱫᱚ ᱵᱟᱹᱫᱽ ᱠᱚᱫᱚ ᱢᱟᱱᱮ ᱪᱮᱜ ᱦᱚᱸ ᱵᱟᱠᱚ ᱠᱟ-ᱠᱟᱢᱤᱭᱟ ᱵᱟᱹᱫᱽ ᱩᱸᱻᱫᱷᱟᱨᱮ ᱜᱮ ᱵᱟᱠᱚ ᱪᱟᱜᱼᱟ ᱦᱮᱸ ᱥᱮ᱾
ᱦᱮᱸ ᱦᱮᱸ,
ᱛᱟᱦᱚᱞᱮ ᱜᱚᱝᱠᱮ ᱚᱱᱝᱠᱟ ᱟᱵᱮᱱ ᱫᱚ ᱵᱚᱞ ᱠᱚᱵᱮᱱ ᱡᱷᱮᱞ ᱜᱮᱭᱟ ᱥᱮ ᱵᱟᱝ?
ᱦᱮᱸ ᱜᱚᱝᱠᱮ ᱵᱚᱞ ᱠᱷᱮᱞ ᱜᱮ᱾
ᱚᱸ,
ᱱᱚᱣᱟ ᱥᱩᱨ ᱠᱚᱨᱮ ᱟᱞᱮᱭᱟ ᱱᱚᱣᱟ ᱥᱩᱨ ᱠᱚᱨᱮᱱᱟᱜ ᱴᱩᱱ-ᱴᱩᱱᱱᱟᱢᱮᱱᱴ ᱠᱚᱫᱚᱞᱮ ᱥᱟᱵ ᱜᱮᱭᱟᱞᱮ ᱟᱹᱛᱳ ᱱᱟᱜ ᱴᱤᱢ ᱢᱮᱱᱟᱜᱼᱟ᱾
ᱩᱸ ᱟᱪᱪᱷᱟ, ᱛᱟᱦᱞᱮ ᱱᱮᱥ ᱮᱸ ᱛᱤᱱᱟᱹᱜ ᱜᱟᱱ ᱯᱮ ᱠᱷᱮᱞ ᱠᱮᱜᱼᱟ?
ᱟᱱ ᱱᱤᱭᱟᱹ ᱱᱤᱛᱚᱜ ᱢᱟᱧ ᱱᱤᱭᱟᱹ ᱥᱤᱡᱤᱱ ᱢᱟ ᱟᱞᱮ ᱥᱮᱫ ᱫᱚ ᱱᱚᱣᱟ ᱵᱚᱭᱞᱟᱨ ᱠᱷᱮᱞ ᱦᱩᱭᱩᱜᱼᱟ ᱛᱚ ᱠᱚᱢ ᱵᱤᱥᱤ ᱠᱷᱮᱞ ᱦᱩᱭᱮᱱ ᱜᱮᱭᱟ ᱟᱹᱰᱤ ᱡᱟᱭᱜᱟ ᱨᱮᱜᱮ᱾ ᱯᱮ ᱯᱩᱱ ᱡᱟᱭᱜᱟ ᱨᱮ, ᱵᱚᱭᱞᱟᱨ ᱩᱸ ᱛᱚ
ᱛᱟᱦᱞᱮ ᱜᱚᱝᱠᱮ ᱛᱟ ᱦᱞᱮ ᱚᱜᱼᱚᱭ ᱠᱷᱮᱞ ᱯᱮ ᱪᱟᱞᱟᱣᱮᱱ ᱜᱮᱭᱟ ᱛᱟᱦᱞᱮ ᱚᱝᱠᱟ ᱯᱨᱟᱭᱤᱡ ᱠᱚᱫᱚ ᱯᱮ ᱟᱹᱜᱩ ᱞᱮᱜᱼᱟ ᱥᱮ ᱵᱟᱝ?
ᱦᱮᱸ ᱜᱚᱝᱠᱮ, ᱦᱮᱸ ᱦᱮᱸ ᱦᱮᱸ ᱵᱚᱭ-ᱵᱚᱭᱞᱟᱨ ᱛᱮ ᱪᱟᱞᱟᱣ ᱞᱮᱱᱟᱞᱮ, ᱯᱩᱱ ᱡᱟᱭᱜᱟ ᱞᱮᱱᱟ ᱟᱫᱚ ᱵᱟᱨ ᱡᱟᱭᱜᱟ ᱠᱷᱚᱱᱟᱜ ᱫᱚ ᱟᱨᱞᱮ ᱟᱹᱜᱩ ᱠᱟᱫᱟ ᱠᱚᱣᱟᱴᱟᱨ ᱯᱷᱟᱭᱱᱮᱞ᱾ ᱠᱚᱣᱟᱴᱟᱨ ᱩᱸ ᱩᱸ, ᱵᱟᱝ, ᱟᱴ-ᱟᱴ-ᱟᱴ ᱠᱮᱡᱤ ᱠᱟᱛᱮᱜ ᱛᱟᱦᱮᱸ ᱠᱟᱱᱟ᱾
ᱚᱸ
ᱛᱚ ᱯᱷᱟᱭᱱᱮᱞ ᱫᱷᱟᱹᱵᱤᱜ ᱫᱚ ᱵᱟᱞᱮ ᱪᱟᱞᱟᱣ ᱫᱟᱲᱮ ᱠᱟᱣᱫᱟᱜᱼᱟ ᱟᱫᱚ
ᱦᱮᱸ ᱟᱫᱚ ᱥᱚᱵ ᱫᱤᱱ ᱫᱚ ᱵᱟᱢ ᱪᱟᱞᱟᱣ ᱫᱟᱲᱮᱭᱟᱜᱼᱟ ᱚᱠᱟ ᱦᱤᱞᱳᱜ ᱮᱢ ᱪᱟᱞᱟᱜᱼᱟ ᱚᱠᱟ ᱦᱤᱞᱟᱹᱜ ᱵᱟᱢ ᱪᱟᱞᱟᱜᱼᱟ ᱚᱱᱟ ᱫᱚ ᱵᱟᱢ ᱞᱟᱹᱭ ᱫᱟᱲᱮᱭᱟᱜᱼᱟ ᱚᱱᱟ ᱫᱚ᱾ ᱦᱮᱸ ᱢᱟᱱᱮ ᱥᱚᱵᱽᱫᱤᱱ ᱦᱤᱞᱟᱹᱜ ᱥᱚᱢᱟᱱ ᱫᱚ ᱵᱟᱢ ᱠᱷᱞᱟᱥᱮ
ᱦᱳᱭ ᱦᱳᱭ, ᱛᱟᱨᱯᱚᱨᱮ ᱠᱚᱢ ᱵᱮᱥᱤ ᱟᱞᱮᱢᱟ ᱟᱹᱛᱩ ᱨᱮᱱᱟᱜ ᱴᱤᱢ ᱠᱟᱱᱟ ᱛᱚ ᱡᱩᱱᱤᱭᱟᱹᱨ ᱴᱤᱢ ᱛᱚ ᱥᱮᱨᱚᱠᱚᱢ, ᱮᱠᱫᱚᱢ ᱵᱟᱠᱚ ᱵᱟᱲᱟᱭᱟ ᱚᱱᱟ ᱨᱤᱥᱤᱯᱴ ᱠᱚᱦᱚᱸ ᱵᱟᱠᱚ ᱜᱟᱱᱟ᱾
ᱦᱮᱸ ᱦᱮᱸ ᱟᱫᱚ ᱚᱱᱟᱠᱩ ᱞᱟᱹᱜᱤᱫ ᱫᱚ ᱢᱟᱱᱮ, ᱥᱮᱛᱟᱜ ᱵᱮᱲᱟ ᱦᱚᱸ ᱯᱮᱠᱴᱤᱥ ᱦᱩᱭᱩᱜᱼᱟ ᱟ ᱛᱟᱨᱟᱥᱤᱧ ᱦᱚᱸ ᱯᱮᱠᱴᱤᱥ ᱦᱩᱭᱩᱜᱼᱟ ᱛᱟᱞᱦᱮ ᱠᱷᱟᱡ ᱜᱮ ᱚᱱᱟ ᱠᱚᱫᱚ ᱦᱟᱸᱜ ᱠᱚᱱᱴᱨᱳᱞᱳᱜᱼᱟ ᱟᱨᱠᱤ
ᱦᱮᱸ ᱦᱮᱸ ᱢᱟᱱᱮ ᱯᱷᱩᱴᱵᱚᱞ ᱠᱷᱮᱞ ᱫᱚ ᱟᱵᱚ ᱫᱚ ᱯᱮᱠᱴᱤᱥ ᱴᱷᱮᱱ ᱜᱚᱲᱟ ᱛᱤᱱᱟᱹᱜᱮᱢ ᱯᱮᱠᱴᱤᱥᱟ ᱩᱱᱟᱹᱜ ᱜᱮᱢ ᱠᱷᱮᱞ ᱠᱷᱮᱞᱟ᱾
ᱦᱳᱭ ᱦᱳᱭ
ᱟᱨ ᱡᱩᱫᱤ ᱠᱷᱮᱞᱮᱢ ᱵᱚᱱᱫᱚᱭᱟ ᱟᱫᱚ ᱚᱱᱟ ᱫᱚ ᱮᱠᱫᱚᱢ ᱢᱟᱱᱮ ᱥᱟᱵ ᱜᱮ ᱵᱟᱢ ᱫᱟᱲᱮᱭᱟᱜᱼᱟ ᱢᱟᱱᱮ ᱵᱚᱞ ᱥᱟᱵ
ᱵᱟᱝ᱾
ᱯᱮᱠᱴᱤᱥ ᱴᱷᱮᱱ ᱜᱚᱲᱟ ᱛᱳ ᱦᱮᱸ ᱱᱮᱛᱟᱨ ᱨᱮᱱ ᱜᱤᱫᱽᱨᱟᱹ ᱫᱚ ᱮ ᱡᱚᱛᱚ ᱛᱚ ᱵᱟᱠᱚ ᱩᱰᱳᱜᱚᱜ ᱜᱮᱭᱟ ᱢᱟᱴ ᱠᱚᱦᱚᱸ
ᱦᱮᱸ ᱟᱫᱚ ᱱᱮᱛᱟᱨ ᱨᱮᱱ ᱜᱤᱫᱽᱨᱟᱹ ᱫᱚ ᱚᱱᱮ ᱢᱟᱱᱮ ᱛᱤᱨᱮ ᱮᱱᱰᱨᱚᱭᱮᱰ ᱯᱷᱳᱱ ᱠᱚ ᱧᱟᱢ ᱠᱟᱫ ᱛᱮ ᱟᱫᱚ ᱦᱟᱱᱟ ᱱᱟᱣᱟ ᱜᱮᱢ ᱠᱚᱠᱚ ᱠᱷᱮᱹᱞ ᱠᱟᱱᱟ ᱚᱠᱚᱭ ᱫᱚ ᱨᱤᱞᱥ ᱮ ᱧᱮᱞᱮᱜᱼᱟ᱾ ᱟᱫᱚ ᱴᱟᱭᱤᱢ ᱨᱮ ᱚᱝᱠᱟ ᱰᱟᱹᱦᱤ ᱠᱚᱦᱚ ᱵᱟᱝ ᱠᱚ ᱥᱮᱱᱚᱜ ᱠᱟᱱᱟ᱾
ᱮᱠᱫᱚᱢ ᱮᱠᱫᱚᱢ ᱛᱟᱯᱚᱨᱮ ᱴᱟᱭᱤᱢ ᱨᱮ ᱟᱨ ᱮᱠᱫᱚᱢ ᱪᱟᱞᱟᱣ ᱦᱚᱸ ᱵᱟᱠᱚ ᱪᱟᱜ ᱠᱟᱱᱟ ᱢᱤᱫ ᱵᱟᱨ ᱫᱚ ᱱᱚᱣᱟ ᱯᱷᱤᱨᱤ ᱯᱷᱟᱭᱟᱨ ᱜᱮᱢ ᱳᱰᱳᱝ ᱠᱟᱱ ᱫᱚ ᱚᱱᱟ ᱨᱮᱜᱮ ᱴᱟᱭᱤᱢ ᱠᱚ ᱤᱭᱟᱹᱭᱟ᱾
ᱦᱮᱸ ᱢᱟᱱᱮ ᱚᱠᱟ ᱫᱤᱥᱟᱹ ᱧᱟᱢᱠᱮᱜ ᱠᱷᱟᱡ ᱮ ᱠᱷᱮᱞᱮ ᱪᱟᱞᱟᱣᱱᱟ ᱟᱨ ᱵᱟᱠᱷᱟᱡ ᱫᱚ ᱵᱟᱭ ᱪᱟᱞᱟᱣᱱᱟ ᱚᱱᱮ ᱚᱱᱠᱟ ᱧᱮᱞᱚᱜ ᱠᱟᱱᱟ᱾
ᱦᱳᱭ ᱦᱳᱭ ᱚᱱᱠᱟᱜᱮ ᱢᱟᱱᱮᱼᱼᱼ ᱟᱵᱚ ᱫᱚ ᱯᱷᱳᱱ ᱫᱚ ᱢᱟᱱᱮ ᱯᱷᱳᱱ ᱫᱚ ᱟᱵᱚ ᱫᱚ ᱟᱭᱟᱜ ᱠᱚᱱᱴᱨᱳᱞ ᱨᱮ ᱤᱫᱤᱭᱮᱫ ᱵᱚᱱᱟ ᱢᱟᱱᱮ ᱱᱤᱡᱮᱨᱟᱜ ᱠᱚᱱᱴᱨᱳᱞ ᱨᱮᱫᱚ ᱵᱟᱵᱚᱱ ᱛᱟᱦᱮᱱ ᱠᱟᱱᱟ᱾
ᱵᱟᱝ
ᱯᱷᱳᱱ ᱫᱚ ᱚᱱᱮ ᱚᱱᱠᱟᱱ ᱡᱤᱱᱤᱥ ᱠᱟᱱᱟ ᱵᱷᱟᱜᱤ ᱠᱷᱟᱱ ᱵᱷᱟᱜᱤ ᱵᱟᱝᱠᱷᱟᱱ ᱵᱟᱹᱲᱤᱡ ᱠᱷᱟᱱ ᱵᱟᱹᱲᱤᱡ
ᱦᱟᱸ
ᱛᱚ ᱟᱹᱵᱤᱱ ᱪᱮᱫ ᱞᱮᱠᱟ ᱵᱤᱱ ᱵᱮᱵᱚᱦᱟᱨᱮᱭᱟ ᱚᱱᱠᱟ ᱜᱮ ᱩᱱᱤ ᱫᱚ ᱤᱭᱟᱹ ᱵᱤᱱᱟᱭ ᱦᱮᱥᱮ
ᱦᱩᱸ ᱛᱟᱦᱞᱮ ᱜᱚᱝ ᱠᱮ ᱟᱞᱮᱥᱮᱫ ᱨᱮ ᱱᱚᱝᱠᱟ ᱢᱟᱨᱟᱝ ᱫᱷᱟᱢᱟᱠᱟ ᱦᱩᱭᱩᱜ ᱠᱟᱱᱟ ᱯᱚᱧᱪᱟᱥ ᱦᱟᱡᱟᱨ᱾
ᱦᱩᱸ ᱦᱩᱸ
ᱛᱤᱱ ᱦᱟᱡᱟᱨ ᱮᱱᱴᱨᱤ ᱯᱷᱤ ᱞᱮ ᱫᱚᱦᱚ ᱠᱟᱫᱟ ᱛᱟᱦᱞᱮ ᱮᱱᱴᱨᱤᱯᱮ ᱦᱤᱡᱩᱜ ᱯᱮ ᱤᱱᱟᱹ ᱠᱷᱟᱡ ᱫᱚ ᱢᱤᱫᱴᱟᱝ ᱞᱮ ᱫᱚᱦᱟ ᱟᱯᱮᱭᱟ᱾
ᱟᱪᱪᱷᱟ ᱛᱚ ᱜᱚᱝᱠᱮ ᱟᱯᱮ ᱫᱚ ᱚᱠᱟ ᱫᱤᱥᱚᱢ ᱨᱮᱱ ᱠᱟᱱᱟ ᱯᱮ?
ᱟᱞᱮᱫ ᱫᱚ ᱜᱚᱝᱠᱮ ᱦᱚᱜ ᱚᱭ ᱥᱟᱹᱛ ᱫᱤᱥᱚᱢ ᱵᱟᱸᱠᱩᱲᱟ ᱡᱟᱯᱟᱜ
ᱚᱸᱟᱪᱪᱷᱟ ᱟᱪᱪᱷᱟ ᱦᱮᱸ ᱛᱚᱵᱮ ᱜᱚᱝᱠᱮ ᱪᱟᱞᱟᱣ ᱵᱟᱲᱟ ᱦᱩᱭᱩᱜ ᱜᱮᱭᱟ ᱵᱟᱝ ᱫᱚ ᱵᱟᱝ
ᱦᱮᱸ
ᱟᱞᱮ ᱥᱮᱫ ᱯᱮ ᱠᱷᱮᱞ ᱤᱫᱤᱭᱟ ᱢᱤᱫ ᱫᱷᱟᱣ ᱱᱚᱛᱮᱱᱟᱜ ᱠᱷᱮᱞ ᱪᱮᱫ ᱞᱮᱠᱟ ᱦᱩᱭᱩᱜᱼᱟ ᱵᱟᱝ ᱦᱩᱭᱩᱜᱼᱟ ᱚᱱᱟ ᱠᱚᱦᱚᱸ ᱯᱮ ᱧᱮᱞ ᱤᱫᱤᱭᱟ
ᱦᱮᱸ ᱮᱠᱫᱚᱢ ᱛᱚ ᱚᱱᱛᱮᱱᱟᱜ ᱜᱚᱢᱠᱮ ᱫᱚ ᱛᱤᱱᱟᱹᱜ ᱥᱟᱭᱤᱰ ᱵᱤᱥᱤ ᱦᱩᱭᱩᱜ ᱜᱮᱭᱟ ᱰᱟᱹᱦᱤ
ᱦᱮᱸ ᱟᱞᱮᱥᱮᱫ ᱫᱚ ᱱᱚᱛᱮ ᱤᱞᱮᱵᱷᱮᱱ ᱯᱞᱟᱮᱥ ᱜᱮ ᱡᱟᱹᱥᱛᱤ ᱠᱟᱭᱛᱮ ᱦᱳᱭᱳᱜᱼᱟ᱾ ᱟᱨ ᱱᱟᱭᱤᱱ ᱯᱞᱟᱮᱥ
ᱟᱪᱪᱷᱟ, ᱟᱪᱪᱷᱟ᱾
ᱦᱮᱸ ᱱᱚᱛᱮᱱᱟᱜ ᱰᱟᱹᱦᱤ ᱫᱚ ᱢᱟᱱᱮ, ᱢᱟᱨᱟᱝ ᱢᱟᱨᱟᱝ ᱜᱮᱭᱟ᱾
ᱦᱮᱸ,
ᱦᱩᱸ, ᱢᱟᱱᱮ ᱚᱱᱟ ᱜᱮ ᱪᱟᱞᱟᱜᱼᱟ, ᱤᱞᱮᱵᱷᱮᱱ ᱯᱞᱮᱥ ᱟᱨ ᱱᱟᱭᱤᱱ ᱯᱞᱮᱥ
ᱟᱪᱪᱷᱟ, ᱟᱪᱪᱷᱟ᱾
ᱦᱮᱸ ᱟᱫᱚ ᱡᱩᱫᱤ ᱤᱞᱮᱵᱷᱮᱱ ᱯᱞᱟᱥ ᱨᱮ, ᱴᱟᱠᱟ ᱠᱷᱮᱞ ᱦᱳᱭᱳᱜᱼᱟ᱾ ᱚᱯᱷᱥᱟᱭᱤᱴ ᱛᱟᱦᱮᱱᱟ ᱟᱨ ᱡᱩᱫᱤ, ᱤᱞᱤᱵᱷᱮᱱ ᱯᱞᱮᱥ ᱨᱮᱜᱮ, ᱡᱩᱫᱤ ᱵᱚᱭᱞᱟ ᱠᱷᱮᱞ ᱦᱳᱭᱩᱜ ᱠᱟᱱᱟ᱾
ᱦᱮᱸ,
ᱩᱱ ᱥᱚᱢᱚᱭ ᱫᱚ, ᱚᱯᱷᱥᱟᱭᱤᱴ ᱫᱚ ᱵᱟᱝ ᱛᱟᱦᱮᱱᱟ᱾
ᱟᱪᱪᱷᱟ ᱱᱟᱭᱤᱱ ᱯᱞᱮᱥ ᱨᱮᱫᱚ ᱜᱚᱢᱠᱮ
ᱦᱮᱸ ᱱᱟᱭᱤᱱ ᱯᱞᱮᱥ ᱨᱮᱦᱚᱸ ᱚᱱᱠᱟ, ᱡᱩᱫᱤ ᱴᱟᱠᱟ ᱠᱷᱮᱞ ᱦᱳᱭᱳᱜᱼᱟ, ᱛᱟᱦᱞᱮ ᱠᱷᱟᱡ ᱫᱚ ᱚᱯᱷᱥᱟᱭᱤᱴ ᱫᱚ ᱛᱟᱦᱮᱱᱟ᱾ ᱢᱮᱱᱠᱷᱟᱱ ᱵᱚᱭᱞᱟᱨ ᱠᱷᱮᱞ ᱨᱮᱫᱚ, ᱚᱯᱷᱥᱟᱭᱤᱴ ᱠᱚ ᱵᱟᱝ ᱠᱚ ᱫᱚᱦᱚᱭ ᱜᱮᱭᱟ, ᱟᱫᱚ ᱢᱟᱱᱮ ᱮᱠ ᱠᱟᱨᱚᱱ ᱛᱮ ᱵᱟᱝ ᱠᱚ ᱫᱚᱦᱚᱭᱟ, ᱮ ᱟᱫᱚ ᱚᱱᱟ ᱨᱮᱫᱚ ᱩᱱᱟᱹᱜ ᱨᱮᱯᱷᱟᱨᱤ ᱫᱚ ᱯᱩᱭᱥᱟ ᱮᱢᱠᱟᱛᱮ ᱫᱚ, ᱵᱟᱠᱚ ᱟᱜᱩ ᱠᱚᱣᱟ᱾ ᱢᱤᱫᱴᱟᱝ ᱞᱤᱯᱷᱨᱤᱠ ᱠᱚ ᱟᱹᱜᱩᱭᱟ ᱟᱨ, ᱡᱟᱦᱟᱸ ᱞᱟᱭᱤᱥᱢᱮᱱᱥ ᱟᱣᱩᱴ ᱡᱟᱦᱟᱸ ᱠᱤᱱ ᱯᱷᱳᱞᱳᱭᱟ ᱩᱱᱠᱤᱱ ᱫᱚ ᱠᱚᱢᱤᱴᱤ ᱨᱮᱱ ᱠᱚᱲᱟ ᱜᱮᱠᱚ ᱛᱟᱦᱮᱱᱟ᱾ ᱟᱫᱚ ᱚᱱᱟ ᱠᱷᱟᱹᱛᱤᱨ ᱛᱮ ᱵᱟᱝᱠᱩ ᱚᱯᱷᱞᱟᱭᱤᱱ ᱫᱚ ᱵᱟᱠᱚ ᱫᱚᱦᱚᱭ ᱜᱮᱭᱟ᱾
ᱟᱪᱪᱷᱟ, ᱟᱪᱪᱷᱟ᱾
ᱦᱮᱸ ᱟᱫᱚ ᱴᱟᱠᱟ ᱠᱷᱮᱞ ᱨᱮᱫᱚ ᱚᱝᱠᱟ᱾ ᱞᱤᱯᱷᱨᱤ ᱯᱩᱱ ᱦᱚᱲ ᱠᱚ ᱛᱟᱦᱮᱱ ᱜᱮᱭᱟ᱾ ᱩᱱᱠᱩ ᱯᱚᱭᱥᱟ ᱫᱤᱭᱮ ᱟᱜᱩ ᱠᱚ ᱦᱳᱭᱳᱜᱼᱟ᱾ ᱟᱫᱚ ᱩᱱᱠᱩ ᱜᱮ ᱟᱫᱚ ᱚᱯᱷ ᱥᱟᱭᱤᱴ ᱠᱚᱫᱚ ᱩᱱᱟᱹᱜ ᱠᱚ, ᱯᱷᱞᱳᱭᱟ ᱟᱫᱚ ᱠᱚᱢᱤᱴᱤ ᱨᱮᱱ ᱠᱚᱲᱟ ᱫᱚ ᱩᱱᱟᱹᱜ ᱚᱯᱷᱥᱟᱭᱤᱰ ᱫᱚ ᱩᱱᱟᱹᱜ ᱫᱚ, ᱵᱟᱭ ᱯᱷᱳᱞᱳ ᱫᱮᱭᱟᱜᱼᱟᱭ ᱥᱮ᱾
ᱦᱮᱸ, ᱮᱠᱫᱚᱢ᱾
ᱦᱮᱸ ᱩᱱᱠᱩ ᱫᱚ ᱩᱱᱟᱹᱜ ᱵᱟᱰᱟᱭ ᱵᱟᱹᱱᱩᱜ ᱛᱟᱠᱚᱣᱟ, ᱟᱫᱚ ᱩᱱᱠᱩ ᱠᱷᱚᱡ ᱫᱚ᱾ ᱯᱩᱨᱟᱹ ᱮᱠᱫᱚᱢ ᱚᱱᱟ ᱞᱟᱭᱤᱥ ᱢᱮᱱ, ᱨᱮᱱᱟᱜ ᱯᱩᱨᱟᱹ ᱴᱨᱮᱱᱤᱝ ᱠᱚ ᱠᱚᱨᱟᱣ ᱠᱟᱫᱟ ᱚᱱᱟ ᱨᱮᱭᱟᱜ ᱡᱚ
ᱦᱮᱸ ᱢᱟᱱᱮ ᱵᱷᱟᱜᱤ ᱴᱷᱤᱠ ᱠᱚ ᱠᱚᱨᱟᱣᱟ᱾ ᱛᱟ ᱯᱚᱨᱮ ᱚᱱᱟ ᱯᱚᱭᱥᱟ ᱫᱤᱭᱮ ᱠᱷᱮᱞ ᱢᱟ᱾ ᱵᱷᱟᱜᱤ ᱵᱷᱟᱜᱤ ᱴᱤᱢ ᱠᱚ ᱦᱤᱡᱩᱜᱼᱟ, ᱟᱨ ᱚᱱᱠᱟ ᱩᱞᱴᱟᱹ ᱯᱩᱞᱴᱟᱹ ᱡᱩᱚᱫᱤᱢ ᱠᱚᱨᱟᱣᱟ ᱛᱟᱦᱚᱞᱮ ᱫᱚ᱾ ᱛᱟᱯᱟᱝ ᱠᱷᱟᱹᱯᱟᱹᱨᱤ ᱠᱚ ᱦᱳᱭᱳᱜᱼᱟ ᱦᱮᱸᱥᱮ᱾
ᱦᱮᱸ ᱦᱮᱸ, ᱛᱟᱯᱟᱝᱠᱷᱟᱹᱯᱟᱹᱨᱤ ᱠᱚ ᱦᱳᱭᱳᱜᱼᱟ, ᱠᱚᱢᱤᱴᱤ ᱪᱮᱛᱟᱱ ᱨᱮᱜᱮ ᱵᱟᱹᱲᱛᱤ ᱪᱟᱯ ᱯᱟᱲᱟᱜᱼᱟ᱾
ᱦᱮᱸ ᱡᱩᱫᱤ ᱚᱝᱠᱟ, ᱵᱷᱩᱞᱵᱷᱟᱞ ᱠᱚ ᱠᱚᱨᱟᱣᱟ᱾
ᱦᱮᱸ,
ᱠᱚᱢ ᱵᱮᱥᱤ ᱱᱚᱣᱟ ᱵᱚᱭᱞᱟᱨ ᱠᱷᱮᱞ ᱠᱚᱨᱮ ᱫᱚ, ᱟᱵᱚᱛ ᱠᱚᱨᱮᱱ ᱠᱚᱢᱤᱴᱤ ᱠᱚᱲᱟ ᱜᱮᱠᱚ ᱛᱟᱦᱮᱱᱱᱟ᱾ ᱛᱟᱦᱮ ᱵᱟᱲᱟᱜᱼᱟ, ᱟᱞᱮ ᱱᱚᱣᱟ ᱠᱚᱨᱮ ᱦᱚ᱾
ᱦᱮᱸ,
ᱯᱚᱭᱥᱟ ᱫᱤᱭᱮ ᱠᱷᱮᱞ ᱠᱷᱟᱱ ᱟᱱᱟ ᱫᱚ ᱩᱱ ᱟᱞᱮᱦᱚ ᱟᱫᱚᱞᱮ ᱟᱹᱜᱩ ᱠᱚᱣᱟ, ᱡᱟᱦᱟᱸᱭ ᱠᱚ ᱵᱟᱲᱟᱭᱟ, ᱵᱟᱲᱟᱭ ᱛᱟᱦᱮᱱ ᱛᱟᱠᱚᱣᱟ᱾
ᱦᱩᱸ,
ᱢᱟ ᱱᱚᱣᱟ ᱠᱷᱮᱞ ᱜᱮ ᱦᱟᱸᱜ ᱵᱟᱝ, ᱤᱭᱟᱹᱼ ᱟ ᱥᱮ, ᱡᱩᱛᱩᱜᱼᱟ᱾
ᱦᱮᱸ,
ᱡᱚᱠᱷᱚᱱ ᱛᱚᱠᱷᱚᱱ ᱠᱷᱟᱹᱯᱟᱹᱨᱤ ᱠᱚ, ᱨᱟᱠᱟᱵᱼᱟ ᱵᱷᱩᱞ ᱵᱷᱟᱞ᱾
ᱦᱮᱸ ᱟᱫᱚ ᱠᱷᱟᱹᱯ ᱯᱩᱨᱤ ᱨᱟᱠᱟᱵ ᱞᱮᱱᱠᱷᱟᱱ ᱡᱟᱦᱟᱸ ᱯᱚᱨᱮ ᱛᱮᱭᱟᱜ ᱠᱷᱮᱞ ᱠᱚ ᱢᱮᱱᱟᱜ-ᱟ ᱚᱱᱟ ᱦᱚᱸ ᱩᱱᱠᱩ ᱴᱟᱭᱤᱢ ᱥᱮ ᱚᱠᱛᱚ ᱴᱷᱤᱠᱴᱷᱟᱠ ᱵᱟᱠᱚ ᱧᱟᱢᱟ ᱡᱟᱦᱟᱸ ᱠᱷᱮᱞ ᱨᱮᱭᱟᱜ ᱴᱟᱭᱤᱢ ᱠᱟᱱ ᱛᱟᱠᱚᱣᱟ ᱾
ᱦᱮᱸ ᱦᱮᱸ ᱾
ᱦᱮᱸ ᱚᱱᱛᱮ ᱠᱚᱢᱚᱜ ᱛᱟᱠᱚᱣᱟ ᱠᱷᱟᱹᱯᱟᱹᱨᱤ ᱨᱟᱠᱟᱵ ᱞᱮᱱᱠᱷᱟᱡ ᱫᱚ ᱾
ᱦᱩᱸ ᱛᱚ ᱩᱱᱠᱤᱱ ᱱᱤᱭᱟᱹ ᱥᱩᱡᱤᱱ ᱨᱮᱫᱚ ᱟᱯᱮ ᱫᱷᱟᱨᱮ ᱫᱚ ᱚᱱᱟ ᱫᱚ ᱵᱚᱭᱞᱟᱨ ᱠᱷᱮᱞ ᱦᱩᱭᱩᱜ ᱜᱮᱭᱟ ᱥᱮ ᱴᱟᱠᱟ ᱠᱷᱮᱞ?
ᱴᱟᱠᱟ ᱠᱷᱮᱞ ᱦᱚᱸ ᱦᱳᱭᱳᱜ ᱜᱮᱭᱟ ᱟᱨ ᱵᱚᱭᱞᱟᱨ ᱠᱷᱮᱞ ᱦᱚᱸ ᱦᱩᱭᱩᱜ-ᱟ ᱵᱟᱱᱟᱨ ᱜᱮ ᱦᱩᱭᱩᱜ-ᱟ ᱾